ᱡᱚᱦᱟᱨ ᱜᱮ᱾ ᱦᱮᱸ ᱟᱸᱡᱚᱢ ᱧᱟᱢᱚᱜ ᱠᱟᱱᱟ? ᱦᱮᱸ ᱟᱫᱚ ᱦᱟᱸᱜ ᱦᱚᱸᱜᱼᱚᱭ ᱚᱞᱚᱜ ᱯᱟᱲᱦᱟᱜ ᱵᱤᱥᱚᱭ ᱛᱮᱞᱟᱝ ᱠᱟᱛᱷᱟᱜ ᱠᱟᱱ ᱛᱟᱦᱮᱸᱫᱼᱟ ᱚᱱᱟᱜᱮ ᱠᱚᱱᱴᱤᱱᱤ
ᱠᱟᱴᱟᱣ
ᱱᱤᱭᱟᱹ ᱦᱩᱭᱩᱜᱼᱟ ᱯᱟᱞᱮ᱾ ᱵᱟᱹᱞᱤᱧ ᱵᱩᱡᱽ ᱞᱮᱫᱼᱟ ᱞᱤᱧ ᱟᱹᱞᱤᱧ ᱦᱚᱸ ᱪᱮᱫᱟᱜ ᱠᱟᱴᱟᱜ ᱠᱟᱱᱟ?
ᱚ ᱦᱮᱸᱛᱚ ᱟᱫᱟ ᱴᱟᱣᱟᱨ ᱠᱚ ᱰᱤᱥ ᱛᱚᱵᱮ ᱚᱠᱛᱚ ᱫᱚ ᱵᱟᱝ ᱦᱩᱭᱩ ᱟᱠᱟᱱ ᱛᱟᱦᱮᱱᱟ ᱟᱹᱱᱤᱡ ᱩᱱᱟᱹᱜ ᱫᱚ᱾
ᱵᱟᱟᱹᱞᱤᱧ ᱵᱩᱡ ᱫᱟᱲᱮᱭᱟᱜ ᱟᱞᱤᱧ ᱮᱱᱟᱝ ᱠᱷᱚᱱ ᱜᱮ ᱚᱠᱚᱭ ᱠᱚᱣᱟᱜ ᱥᱟᱞᱟᱜ ᱛᱮᱞᱤᱧ ᱠᱟᱛᱷᱟᱜ ᱠᱟᱱᱟ ᱱᱚᱝᱠᱟ ᱜᱮ ᱠᱟᱹᱴᱤᱡ ᱠᱟᱱᱟ᱾
ᱚ ᱦᱮᱸᱛᱚ, ᱚᱠᱟᱨᱮ ᱢᱮᱱᱟᱜ ᱵᱤᱱᱟ?
ᱨᱤᱱ ᱛᱤᱱ ᱫᱷᱟᱹᱨᱤ ᱵᱤᱱ ᱚᱞ ᱯᱟᱲᱦᱟᱜ ᱠᱟᱱᱛᱮ ᱛᱤᱱᱟᱹ ᱨᱮᱵᱤᱱ ᱯᱟᱲᱦᱟᱣ ᱵᱟᱲᱟᱜ ᱠᱟᱱᱛᱮ
ᱟᱹᱞᱤᱧ ᱠᱚᱞᱮᱡᱽ ᱨᱮᱜᱮ
ᱠᱚᱞᱮᱡᱽ ᱨᱮ ᱱᱮᱛᱟᱨ ᱢᱟ ᱥᱮᱢᱤᱥᱴᱟᱨ ᱥᱤᱥᱴᱮᱢ ᱚᱠᱟ ᱥᱮᱢᱤᱥᱴᱟᱨ ᱨᱮᱵᱤᱱ ᱯᱟᱲᱦᱟᱜ ᱠᱟᱱᱟ?
ᱛᱟᱸᱜ ᱦᱮᱞᱳ
ᱦᱮᱸ ᱟᱸᱡᱚᱢ ᱧᱟᱢ ᱮᱫᱟ ᱵᱤᱱ?
ᱦᱮᱸ ᱟᱸᱡᱚᱢ ᱫᱟᱞᱤᱧ ᱱᱤᱛᱚᱜ ᱫᱚ ᱠᱚᱞᱮᱡᱽ ᱨᱮᱜᱮ ᱯᱟᱲᱦᱟᱣ ᱦᱩᱭᱩᱜ ᱠᱟᱱᱟ ᱦᱟᱸᱜ
ᱛᱟᱦᱚᱞᱮ ᱟᱵᱤᱱ ᱫᱚ ᱠᱚᱞᱮᱡᱽ ᱠᱚᱵᱤᱱ ᱠᱚᱢᱯᱤᱞᱤᱴ ᱠᱟᱫᱟ
ᱠᱚᱞᱮᱡᱽ ᱠᱚ ᱵᱚᱞᱛᱮ ᱠᱚᱢᱯᱞᱤᱴ ᱫᱚ ᱠᱚᱢᱯᱞᱤᱴ ᱦᱩᱭ ᱠᱟᱱᱟ ᱪᱤᱠᱟᱹᱜ ᱠᱟᱱᱟ ᱵᱟᱹᱞᱤᱧ ᱵᱩᱡᱽ ᱫᱟᱲᱮᱭᱟᱜ ᱠᱟᱱᱟᱞᱤᱧ ᱦᱮᱞᱳ ᱨᱚᱲ ᱵᱟᱝᱜᱮ ᱟᱸᱡᱚᱢᱚᱜ ᱠᱟᱱ ᱛᱟᱵᱤᱱᱟ ᱢᱟᱡᱷᱮ ᱢᱟᱡᱷᱮ ᱫᱚ ᱨᱚᱲ ᱵᱟᱝᱜᱮ ᱟᱡᱚᱢᱚᱜ ᱠᱟᱱ ᱛᱟᱵᱤᱱᱟ ᱢᱟᱡᱷᱮ ᱢᱟᱡᱷᱮ ᱫᱷᱟᱨᱟ᱾
ᱚ ᱛᱷᱟᱨ ᱥᱮᱢᱤᱥᱴᱟᱨ᱾
ᱦᱮᱸ
ᱦᱩᱸ
ᱦᱩᱸ
ᱦᱩᱸ ᱩᱩᱸ ᱛᱟᱦᱚᱞᱮ ᱟᱵᱤᱱ ᱫᱚ ᱪᱮᱫ ᱛᱮᱵᱤᱱ ᱯᱟᱲᱦᱟᱣ ᱞᱮᱱᱟ ᱥᱟᱱᱛᱟᱞᱤ ᱥᱮ ᱵᱟᱝᱞᱟ ᱢᱤᱰᱤᱭᱟᱢ?
ᱥᱟᱱᱛᱟᱲ ᱫᱚ ᱵᱟᱝᱞᱟ ᱢᱤᱰᱤᱭᱟᱢ ᱛᱟᱦᱮᱸ ᱠᱟᱱ ᱛᱟᱞᱤᱧᱟ
ᱵᱟᱝᱞᱟᱛᱮ ᱚ
ᱟᱨ ᱟᱵᱤᱱ ᱫᱚ
ᱛᱚ
ᱟᱵᱤᱱᱫᱚ
ᱦᱮᱸ ᱟᱹᱞᱤᱧ ᱫᱚ ᱤᱭᱟᱹ ᱟᱹᱞᱤᱧ ᱦᱚᱸ ᱤᱭᱟᱹ ᱜᱮ ᱵᱟᱝᱞᱟ ᱜᱮ
ᱦᱮᱸ ᱪᱮᱫ ᱚᱱᱟᱨᱥ ᱠᱟᱛᱮ ᱵᱤᱱ ᱯᱟᱲᱦᱟᱜ ᱠᱟᱱᱟ ᱥᱮ ᱮᱢᱱᱤ
ᱱᱤᱛᱳᱜ ᱫᱚ ᱚᱱᱟᱨᱥ ᱛᱮ᱾ ᱦᱩᱸ ᱦᱮᱸ ᱱᱤᱛᱳᱜ ᱫᱚ ᱥᱟᱱᱛᱟᱞᱤ᱾
ᱚ
ᱤᱞᱮᱵᱷᱮᱱ ᱴᱩᱭᱞᱵᱷ ᱨᱮᱫᱚ ᱟᱫᱚ ᱞᱮᱝᱜᱩ ᱯᱷᱟᱥᱴ ᱞᱮᱝᱜᱩᱭᱮᱡᱽ ᱚᱱᱟᱫᱚ ᱥᱟᱱᱛᱟᱞᱤ ᱛᱮᱜᱮ ᱦᱩᱸ
ᱛᱟᱦᱚᱞᱮ ᱤᱞᱮᱵᱷᱮᱱ ᱴᱩᱭᱮᱞᱵᱷ ᱨᱮᱫᱚ ᱦᱩᱭ ᱱᱟ ᱥᱟᱱᱛᱟᱲᱤ ᱦᱮᱞᱳ ᱞᱟᱹᱭ ᱫᱟᱞᱤᱧ ᱤᱞᱮᱵᱷᱮᱱ ᱴᱩᱭᱮᱞᱵᱷ ᱨᱮᱫᱚ ᱥᱟᱱᱛᱟᱞᱤ ᱛᱟᱦᱮᱸ ᱞᱮᱱ ᱛᱟᱵᱤᱱᱟ ᱥᱮ ᱵᱟᱝᱟ? ᱦᱮᱸ ᱟᱸᱡᱚᱢ ᱧᱟᱢ ᱫᱟ ᱵᱤᱵ? ᱤᱞᱮᱵᱷᱮᱱ ᱴᱩᱭᱮᱞᱵᱷ ᱨᱮᱫᱚ ᱥᱟᱱᱛᱟᱞᱤ ᱛᱟᱦᱮᱸ ᱞᱮᱱ ᱛᱟᱵᱤᱱᱟ ᱥᱮ ᱵᱟᱝᱟ? ᱟᱹᱰᱤ ᱱᱮᱴᱳᱣᱟᱨᱠ ᱰᱤᱥᱴᱟᱵ ᱮᱫ ᱛᱟᱹᱵᱤᱱᱟᱭ᱾ ᱱᱮᱴᱣᱟᱨᱠ ᱜᱮ ᱰᱤᱥᱴᱟᱵᱮᱫ ᱛᱟᱦᱮᱱᱟᱭ ᱦᱮᱸ ᱵᱟᱰᱟᱭ ᱜᱮᱭᱟᱞᱤᱧ ᱚᱱᱠᱟ᱾
ᱦᱮᱸ
ᱚᱱᱠᱟ ᱫᱚᱞᱤᱧ ᱵᱟᱰᱟᱭ ᱜᱮᱭᱟ ᱡᱟᱦᱟ ᱞᱮᱠᱟ ᱜᱮ ᱥᱮᱬᱟ ᱠᱟᱫ ᱜᱮᱭᱟᱞᱤᱧ ᱠᱚᱢ ᱵᱮᱥᱤ ᱾ ᱟᱸᱡᱚᱢ ᱧᱟᱢ ᱫᱟᱵᱤᱱ᱾ ᱟᱵᱤᱱᱟᱜ ᱠᱤ ᱱᱮᱴᱚᱣᱟᱨᱠ ᱵᱟᱭ ᱧᱟᱢᱫᱟᱭ᱾
ᱱᱤᱡᱮᱨᱟᱜ ᱯᱟᱹᱨᱥᱤ ᱠᱟᱱᱟ ᱛᱚ᱾
ᱦᱮ ᱟᱹᱵᱤᱱᱟᱜ ᱜᱮ ᱱᱮᱴᱳᱣᱟᱨᱠ ᱵᱟᱭ ᱧᱟᱢᱫᱟ?
ᱦᱚᱸ ᱚᱱᱠᱟ ᱫᱚ ᱵᱟᱭ ᱧᱟᱢᱫᱟ ᱡᱟᱹ
ᱟᱞᱮ ᱱᱚᱸᱰᱮ ᱜᱮᱠᱚ ᱯᱟᱲᱦᱟᱣ ᱵᱟᱲᱟᱜ ᱛᱟᱦᱮᱸᱜ ᱛᱚ ᱛᱟᱨᱯᱚᱨᱮ ᱩᱱᱠᱩ ᱥᱟᱶ ᱥᱟᱶ ᱛᱮᱜᱮ ᱥᱮᱸᱬᱟ ᱵᱟᱲᱟ ᱦᱩᱭ ᱠᱟᱱᱟ ᱾
ᱚ ᱦᱮᱸᱛᱚ᱾ ᱦᱮᱸ ᱚᱱᱠᱟ ᱵᱷᱟᱜᱮ ᱞᱮᱠᱟ ᱫᱚ ᱵᱟᱝᱵᱤᱱ ᱵᱟᱰᱟᱭᱟ ᱦᱮᱸᱥᱮ᱾
ᱵᱷᱟᱹᱜᱤ ᱞᱮᱠᱟ ᱫᱚ ᱵᱟᱝ ᱡᱟᱭᱦᱳᱠ ᱚᱞ ᱪᱤᱱᱦᱟᱹᱣ ᱞᱮᱠᱟ ᱚᱞ ᱯᱟᱲᱦᱟᱣ ᱞᱮᱠᱟ᱾
ᱦᱮᱸᱛᱚ ᱦᱳᱭ ᱦᱮᱸ ᱚᱱᱟ ᱠᱷᱟᱱ ᱜᱮ ᱡᱚᱛᱷᱮᱥᱴᱚ ᱟᱫᱚ ᱾
ᱦᱩᱸ ᱦᱩᱸ᱾
ᱢᱟᱱᱮ ᱤᱪᱪᱷᱟᱹ ᱛᱟᱦᱮᱸ ᱞᱮᱱᱟ ᱯᱟᱲᱦᱟᱣ ᱨᱮᱱᱟᱜ ᱠᱤᱱᱛᱩ ᱟᱹᱞᱤᱧ ᱡᱟᱦᱟᱸ ᱛᱮᱞᱤᱧ ᱯᱟᱲᱦᱟᱣᱱᱟ ᱚᱱᱟᱨᱮ ᱛᱚᱠᱷᱚᱡ ᱟᱞᱟᱫᱟ ᱠᱷᱟᱹᱛᱤᱨ ᱜᱮ ᱵᱟᱝ ᱦᱟᱛᱟᱣ ᱦᱳᱭ ᱞᱮᱱᱟ ᱾ ᱵᱟᱝ ᱜᱟᱱ ᱞᱮᱱ ᱛᱟᱞᱮᱭᱟ᱾
ᱚ ᱦᱮᱸᱛᱚ᱾
ᱢᱟᱱᱮ ᱥᱟᱵᱡᱮᱠᱴᱟᱜ ᱠᱚ ᱪᱮᱧᱡᱽ ᱜᱚᱫ ᱠᱟᱜᱼᱟ ᱛᱚ ᱟᱫᱚ᱾ ᱪᱮᱧᱡᱽ ᱠᱮᱜ ᱠᱷᱟᱱ ᱠᱚ ᱟᱫᱚ ᱵᱟᱝ ᱜᱟᱱᱞᱮᱱᱟ ᱾
ᱚ ᱦᱮᱸᱛᱚ ᱛᱟᱦᱚᱞᱮᱸ ᱟᱹᱵᱤᱱ ᱫᱚ ᱦᱮᱸ ᱚᱠᱟ ᱠᱚᱞᱮᱡᱽ ᱨᱮᱵᱤᱱ ᱯᱟᱲᱦᱟᱣ ᱠᱟᱱᱟ?
ᱠᱚᱞᱮᱡᱽ ᱫᱚ ᱱᱚᱛᱮ ᱡᱷᱟᱲᱜᱨᱟᱢ ᱫᱚ ᱡᱷᱟᱲᱜᱨᱟᱢ ᱥᱮᱱ ᱜᱮ ᱾ ᱡᱷᱟᱲᱜᱟᱨᱟᱢ ᱠᱷᱚᱱ ᱟᱨᱚ ᱱᱚᱛᱮ ᱧᱚᱜ ᱥᱟᱺᱜᱤᱧ ᱧᱚᱜ ᱨᱮᱜᱮ ᱾
ᱚ ᱛᱟᱦᱚᱞᱮ ᱟᱯᱮ ᱫᱚ ᱡᱷᱟᱲᱜᱨᱟᱢ ᱠᱷᱚᱱ ᱦᱟᱱᱛᱮ ᱜᱮᱭᱟᱯᱮ?
ᱦᱮᱸ ᱥᱟᱺᱜᱤᱧ ᱫᱷᱟᱨᱟ ᱧᱚᱜ ᱜᱮᱭᱟᱞᱮ᱾
ᱚ ᱦᱮᱸᱛᱚ᱾ ᱛᱟᱦᱚᱞᱮ ᱥᱷᱤᱞᱫᱟᱹ ᱯᱟᱛᱟ ᱧᱮᱞ ᱛᱟᱦᱟᱞᱮ ᱦᱮᱡ ᱵᱟᱲᱟ ᱠᱟᱱᱟ ᱯᱮ ᱛᱚ?
ᱥᱷᱤᱞᱫᱟᱹ ᱯᱟᱛᱟ ᱪᱟᱞᱟᱣ ᱵᱟᱲᱟ ᱦᱩᱭ ᱠᱟᱱᱟ ᱠᱷᱩᱵ ᱛᱷᱚᱲᱟ ᱵᱟᱝ ᱪᱟᱞᱟᱣ ᱵᱟᱲᱟ ᱦᱩᱭᱩᱜᱼᱟ ᱡᱟᱦᱟᱸ ᱛᱤᱥ ᱠᱚᱨᱮ ᱪᱟᱞᱟᱣ ᱵᱟᱲᱟ ᱦᱳᱭᱳᱜᱼᱟ ᱾
ᱚ ᱦᱮᱸ ᱛᱚ᱾
ᱟᱞᱮ ᱱᱚᱱᱛᱮ ᱢᱟᱱᱮ ᱥᱤᱞᱫᱟᱹ ᱯᱟᱛᱟ ᱡᱚᱠᱷᱚᱱ ᱜᱮ ᱦᱩᱭᱩᱜᱼᱟ ᱱᱚᱛᱮ ᱨᱮ ᱟᱞᱮ ᱱᱟᱛᱮᱱᱟᱜ ᱪᱷᱟᱛᱱᱟ ᱯᱟᱨᱵᱚᱱ ᱦᱚᱨᱚᱜᱟ᱾ ᱯᱟᱨᱜᱚᱱ ᱜᱮ ᱟᱹᱨᱤ ᱟᱹᱰᱤ ᱟᱭᱢᱟ ᱱᱚᱝᱠᱟ ᱢᱮᱱᱟᱜᱼᱟ ᱾
ᱦᱮᱸ ᱛᱚ᱾ ᱟᱨ ᱮᱸᱫᱮ ᱦᱚ ᱦᱩᱭᱩᱜᱼᱟ ᱛᱚ ᱟᱯᱟᱥᱮᱜ ᱥᱮ?
ᱦᱮᱸ ᱦᱮᱸ ᱚᱸᱫᱮ ᱦᱩᱭᱩᱜᱼᱟ᱾
ᱚ ᱵᱷᱟᱫᱚᱨ ᱵᱚᱸᱜᱟ ᱦᱮᱸ ᱥᱮ᱾
ᱦᱳᱭ ᱦᱳᱭ ᱵᱷᱟᱫᱚᱨ ᱵᱚᱸᱜᱟ ᱥᱮᱜ᱾
ᱧᱮᱞ ᱠᱚ ᱪᱟᱞᱟᱣ ᱠᱟᱱᱟ ᱵᱤᱱ?
ᱦᱮᱸ ᱪᱟᱞᱟᱣ ᱵᱟᱲᱟ ᱦᱩᱭ ᱠᱟᱱᱟ᱾
ᱛᱟᱦᱚᱞᱮ ᱮᱸᱫᱮ ᱫᱚ ᱪᱮᱫᱠᱟ ᱦᱳᱭᱳᱜ-ᱟ ᱥᱮ ᱯᱚᱨᱚᱵᱽ ᱜᱮ ᱦᱳᱭᱳᱜᱼᱟ ᱛᱟᱦᱚᱞᱮ ᱚᱱᱠᱟ᱾
ᱮᱸᱫᱮ ᱫᱚ ᱚᱱᱠᱟ ᱵᱚᱸᱜᱟ ᱵᱟᱲᱟᱭᱟᱠᱚ ᱮᱱᱮᱡ ᱥᱮᱨᱮᱧ ᱵᱟᱲᱟᱭᱟᱠᱚ ᱾
ᱚᱻ ᱫᱚᱢᱮ ᱦᱚᱲ ᱠᱚ ᱡᱟᱣᱨᱟᱜᱼᱟ?
ᱦᱮᱸ ᱡᱟᱣᱨᱟᱜ ᱜᱮᱭᱟ ᱠᱚ ᱦᱮᱸ, ᱡᱟᱹᱥᱛᱤ ᱫᱚ ᱵᱮᱥᱤ ᱦᱟᱸᱜ ᱚᱱᱟ ᱜᱮ ᱨᱮᱜᱮ ᱦᱟᱸᱜ ᱦᱩᱭ ᱵᱟᱲᱟᱜᱼᱟ ᱱᱤᱛᱟᱨ ᱫᱚ᱾
ᱚ, ᱚᱱᱟ ᱫᱚ ᱛᱤᱥ ᱦᱩᱭᱩᱜᱼᱟ?
ᱚᱱᱟ ᱦᱚᱸ ᱚᱱᱟ ᱫᱩᱨᱜᱟᱹ ᱯᱩᱡᱟᱹ ᱢᱟᱲᱟᱝ ᱢᱟᱲᱟᱝ ᱥᱮᱱ ᱢᱟᱱᱮ ᱦᱚᱭ᱾
ᱚ ᱦᱮᱸᱛᱚ᱾ ᱦᱮᱸ ᱫᱚᱢᱮ ᱦᱚᱲᱠᱚ ᱦᱤᱡᱩᱜᱼᱟ?
ᱦᱮᱸ ᱟᱭᱢᱟ ᱦᱚᱲ ᱜᱮᱠᱚ ᱦᱤᱡᱩᱜᱼᱟ ᱢᱟᱱᱮ, ᱚᱱᱛᱮ ᱫᱚ ᱵᱮᱝᱜᱚᱞ ᱵᱚᱰᱟᱨ ᱞᱮᱠᱟ ᱠᱟᱱᱟ ᱵᱮᱝᱜᱚᱞ ᱥᱮᱱ ᱠᱷᱚᱱ, ᱡᱟᱜᱮ ᱦᱚᱲ ᱢᱮᱱᱟᱜ ᱠᱚᱣᱟ ᱵᱮᱝᱜᱚᱞ ᱥᱮᱱ ᱦᱚᱸᱠᱚ ᱦᱤᱡᱩᱜᱼᱟ, ᱛᱟᱨᱯᱚᱨ ᱩᱲᱤᱥᱥᱟ ᱦᱚᱲ ᱢᱮᱱᱟᱜ ᱠᱚᱣᱟ ᱩᱲᱤᱥᱥᱟ ᱥᱮᱱ ᱦᱚᱸᱠᱚ ᱦᱤᱡᱩᱜᱼᱟ᱾
ᱚᱻ ᱛᱟᱦᱚᱞᱮ ᱟᱯᱮ ᱫᱚ ᱩᱲᱤᱥᱥᱟ ᱚᱱᱛᱮ ᱥᱳᱨ ᱜᱮᱭᱟᱯᱮ?
ᱟᱞᱮ ᱫᱚ ᱠᱟᱹᱡ ᱥᱟᱺᱜᱤᱧ ᱧᱚᱜ ᱜᱮᱭᱟᱞᱮ, ᱛᱚ ᱚᱱᱮᱠᱴᱟ ᱫᱚ ᱵᱟᱝ᱾
ᱦᱮᱸᱛᱚ᱾
ᱟᱯᱮ ᱫᱚ ᱛᱟᱦᱚᱞᱮ ᱚᱠᱟ ᱥᱮᱱ ᱨᱮᱯᱮ ᱚᱞᱚᱜ ᱯᱟᱲᱦᱟᱜ ᱠᱟᱱᱟ ᱱᱮᱛᱟᱨ ᱫᱚ?
ᱟᱞᱮ ᱡᱷᱟᱲᱜᱟᱨᱟᱢ ᱥᱳᱨ ᱨᱮᱜᱮ ᱤᱧ ᱦᱚᱸ᱾ ᱵᱟᱺᱠᱩᱲᱟ ᱚᱱᱛᱮ ᱫᱚ ᱵᱟᱝ ᱚᱱᱮ ᱡᱷᱟᱲᱜᱨᱟᱢ ᱥᱳᱨ ᱜᱮ᱾
ᱦᱩᱸ ᱦᱩᱸ
ᱦᱩᱸ ᱛᱟᱦᱚᱞᱮ ᱵᱟᱺᱠᱩᱲᱟ ᱠᱚᱫᱚ ᱪᱟᱞᱟᱣ ᱵᱟᱲᱟ ᱠᱟᱱᱟᱢ?
ᱵᱟᱝᱜᱮ ᱵᱟᱝ ᱪᱟᱞᱟᱣ ᱵᱟᱲᱟ ᱦᱩᱭ ᱠᱟᱱᱟ, ᱫᱚ᱾
ᱚ ᱦᱮᱸ
ᱟᱨ ᱠᱟᱹᱢᱤ ᱠᱚ ᱵᱟᱝ ᱞᱟᱹᱠᱛᱤ ᱠᱚ ᱯᱟᱲᱟᱣ ᱞᱮᱱ ᱦᱮᱸ ᱦᱮᱸ᱾
ᱦᱮᱸ ᱦᱮᱸᱛᱚ ᱛᱟᱦᱚᱞᱮ ᱡᱚᱢ ᱠᱚᱫᱚ ᱦᱩᱭ ᱠᱟᱱᱟ ᱱᱤᱛᱚᱜ?
ᱱᱤᱛᱚᱜ ᱫᱚ ᱵᱟᱝ ᱡᱚᱢ ᱦᱩᱭ ᱠᱟᱱᱟ ᱮᱱᱟᱝ ᱨᱮᱜᱮ ᱡᱚᱢ ᱵᱟᱲᱟ ᱦᱩᱭ ᱞᱮᱱᱟ᱾
ᱚᱻ
ᱟᱨ ᱟᱯᱮ ᱫᱚ, ᱦᱮᱸ ᱚᱲᱟᱜ ᱨᱮᱜᱮ
ᱦᱩᱸ ᱦᱮᱸᱛᱚ
ᱟᱹᱵᱤᱱ ᱫᱚ ᱚᱠᱟ ᱥᱮᱱ ᱨᱮᱵᱤᱱ ᱛᱟᱦᱮᱱ ᱵᱟᱲᱟᱜ ᱜᱮ ᱮᱴᱟᱜ ᱚᱲᱟᱜ ᱨᱮᱜᱮ ᱥᱮ ᱮᱴᱟᱜ ᱠᱚᱨᱮ
ᱵᱟᱝ ᱛᱟᱦᱮᱸ ᱦᱩᱭᱩᱜ ᱜᱮᱭᱟ ᱱᱤᱛᱚᱜ ᱱᱤᱛᱚᱜ ᱫᱚ ᱦᱟᱸᱜ᱾
ᱟᱪᱪᱷᱟ
ᱦᱩᱸ
ᱛᱟᱦᱚᱞᱮ ᱟᱯᱮ ᱥᱮᱫ ᱫᱚ ᱨᱤᱢᱤᱞ ᱠᱚ ᱨᱟᱠᱟᱵ ᱠᱟᱫᱟᱭ ᱥᱮ ᱵᱟᱝ?
ᱨᱤᱢᱤᱞ ᱫᱚ ᱵᱟᱭ ᱨᱟᱠᱟᱵ ᱠᱟᱜᱼᱟ ᱱᱤᱛᱚᱜ ᱫᱚ ᱯᱷᱟᱸᱠᱟ ᱠᱟᱫᱟᱭ ᱨᱤᱢᱤᱞ ᱫᱚ᱾
ᱚ ᱦᱮᱸᱛᱚ᱾
ᱟᱯᱮ ᱚᱱᱛᱮ ᱫᱚ ᱫᱟᱜ ᱵᱟᱲᱟᱭ ᱫᱟᱭ ᱥᱮ ᱵᱟᱝᱟ ᱚᱱᱠᱟ?
ᱦᱮᱸ ᱥᱟᱨᱟᱫᱤᱱ ᱜᱮ ᱫᱟᱜ ᱫᱟᱭ᱾ ᱛᱟᱨᱢᱟᱱᱮ ᱚᱱᱠᱟ ᱡᱳᱨ ᱛᱮᱫᱚ ᱵᱟᱝ ᱠᱟᱹᱴᱤᱡ ᱠᱟᱹᱴᱤᱡ ᱥᱟᱨᱟᱫᱤᱱ᱾
ᱦᱮᱸ ᱦᱮᱸ᱾
ᱦᱩᱸ᱾
ᱦᱚᱭ ᱚᱱᱠᱟ ᱜᱮ ᱫᱟᱜ ᱵᱟᱲᱟᱭ ᱮᱫᱟᱭ᱾
ᱦᱮᱸ᱾
ᱟᱞᱮ ᱱᱚᱛᱮ ᱦᱚᱸᱼᱼ ᱛᱟᱦᱞᱮ ᱚᱱᱠᱟ ᱥᱮᱱ ᱨᱮ ᱢᱮᱱᱟᱜ ᱵᱤᱱᱟ ᱱᱤᱛᱚᱜ ᱢᱟ ᱚᱲᱟᱜ ᱥᱮᱱ ᱫᱚ ᱵᱟᱵᱤᱱ ᱪᱟᱞᱟᱣ ᱵᱟᱲᱟᱣ ᱠᱟᱱᱟ ᱞᱤᱧ᱾
ᱟᱫᱚ ᱦᱤᱛᱚᱜ ᱫᱚ ᱦᱟᱸᱜ ᱵᱟᱝ ᱪᱟᱞᱟᱣ ᱦᱩᱭ ᱠᱟᱱᱟ ᱦᱟᱸᱜ ᱟᱫᱚ ᱦᱟᱯᱮ ᱦᱟᱸᱜ ᱚᱱᱟᱼᱼ ᱪᱟᱞᱟᱜ ᱟᱹᱞᱤᱧ ᱦᱟᱸᱜ ᱜᱚᱢᱦᱟ ᱦᱤᱡᱩᱜ ᱠᱟᱱᱟ ᱥᱮ ᱟᱯᱮ ᱥᱮᱫ ᱫᱚ ᱪᱮᱫ ᱠᱚ ᱞᱟᱹᱭᱟ?
ᱜᱚᱢᱦᱟ ᱥᱮ ᱜᱚᱢᱦᱟ ᱢᱟ ᱯᱟᱨᱚᱢᱮᱱᱟ ᱪᱮᱫᱟᱜ ᱥᱮ ᱪᱮᱫ ᱠᱚ ᱞᱟᱹᱭᱟ ᱵᱟᱹᱧ ᱵᱟᱲᱟᱭᱟ ᱰᱟᱠ ᱥᱮ ᱰᱟᱠ ᱦᱤᱞᱳ ᱯᱚᱨᱮ᱾
ᱵᱟᱝ ᱜᱮ ᱦᱟᱱᱮ ᱨᱟᱠᱷᱤ ᱯᱩᱨᱱᱤᱢᱟ ᱨᱟᱠᱷᱤ ᱵᱚᱱ ᱪᱮᱫ ᱠᱚ ᱞᱟᱹᱭ ᱜᱮᱭᱟ? ᱛᱟᱞᱮ ᱯᱤᱴᱟᱹᱭ ᱫᱚᱠᱚ ᱥᱮ ᱟᱯᱮ ᱥᱮᱫᱽ ᱵᱟ ᱠᱚ ᱛᱟᱞᱮ ᱯᱤᱴᱟᱹᱭ-ᱟ ᱼᱼ
ᱵᱟᱝ ᱜᱮ ᱵᱟᱱᱩ ᱦᱮᱸ ᱛᱟᱞᱮ ᱯᱤᱴᱷᱟᱹᱭ ᱜᱮᱭᱟ ᱠᱚ᱾ ᱠᱟᱹᱴᱤᱡᱽ ᱪᱟᱞᱟ ᱫᱚ ᱥᱮ ᱦᱩᱸ᱾
ᱩᱱ ᱥᱮᱫ ᱜᱮ ᱢᱚᱱᱮᱭ ᱫᱟᱹᱧ ᱛᱮ ᱦᱟᱸᱜ ᱚᱲᱟᱜ ᱠᱚ ᱪᱟᱞᱟᱜ
ᱦᱩᱸ᱾ ᱛᱟᱦᱞᱮ ᱛᱤᱱᱟᱹᱜ ᱦᱚᱲ ᱜᱟᱱ ᱯᱮ ᱛᱟᱦᱮᱸ ᱵᱟᱲᱟᱜᱼᱟ ᱚᱸᱰᱮ ᱫᱚ?
ᱦᱮᱸ ᱛᱟᱦᱮ ᱱᱟᱞᱮ ᱟᱞᱮᱼᱼ ᱩᱸᱜ ᱢᱚᱲᱮ ᱦᱚᱲ᱾ ᱦᱩᱸ ᱩᱸ ᱦᱩᱸ ᱩᱸ᱾ ᱦᱮᱞᱳ᱾ ᱟᱪᱪᱷᱟ ᱥᱮᱨᱣᱟ ᱨᱚᱦ ᱠᱚ ᱟᱣᱨᱤ, ᱞᱟᱹᱭ ᱫᱟᱹᱧ ᱨᱚᱦᱚᱭ ᱠᱚ ᱛᱟᱦᱞᱮ ᱟᱣᱨᱤ ᱯᱮ ᱥᱟᱢᱴᱟᱣᱟ ᱵᱟᱝ?
ᱵᱟᱝ ᱜᱮ ᱦᱟᱸᱜ ᱨᱚᱦᱚᱭ ᱠᱚᱫᱚ ᱟᱹᱣᱨᱤ ᱞᱮ ᱥᱟᱢᱴᱟᱣᱼᱟ᱾ ᱮᱭ ᱟᱨᱟᱢᱵᱚ ᱮᱸ ᱛᱟᱦᱞᱮ ᱢᱟᱡᱷᱟ ᱢᱟᱡᱷᱤ ᱨᱮ ᱢᱮᱱᱟᱜ ᱞᱮᱭᱟ ᱦᱟᱸᱜ᱾
ᱚ ᱦᱮᱸᱛᱚ᱾
ᱦᱩᱸ᱾
ᱛᱟᱦᱞᱮ ᱟᱯᱮᱥᱮᱫ ᱫᱚ ᱛᱤᱱ ᱫᱷᱟᱣ ᱠᱚ ᱪᱟᱥᱟ ᱢᱤᱫ ᱫᱷᱟᱣ ᱥᱮ ᱵᱟᱨ ᱫᱷᱟᱣ?
ᱟᱞᱮ ᱚᱱᱛᱮ ᱫᱚ ᱵᱟᱨ ᱫᱷᱟᱣ ᱞᱮ ᱪᱟᱥ ᱵᱟᱲᱟᱭ ᱜᱮᱭᱟ᱾ ᱱᱮᱛᱟᱨ ᱫᱤᱱ ᱦᱟᱸᱜ ᱟᱨ ᱵᱟᱨ ᱯᱮ ᱫᱤᱱ ᱦᱟᱸᱜ ᱞᱮ ᱪᱟᱥ ᱵᱟᱲᱟᱭ ᱜᱮᱭᱟ ᱦᱮᱸ ᱦᱮᱸ᱾
ᱦᱩᱸ ᱛᱟᱦᱚᱞᱮ ᱩᱱᱟ ᱦᱩᱲᱩ ᱜᱮᱯᱮ ᱪᱟᱥᱟ ᱥᱮ ᱟᱨᱚ ᱮᱴᱟᱜ ᱠᱤᱪᱷᱩ ᱦᱚᱸ?
ᱵᱟᱝ ᱱᱮᱛᱟᱨ ᱫᱚ ᱟᱭᱢᱟ ᱨᱚᱠᱚᱢ ᱦᱩᱲᱩ ᱜᱮᱞᱮ ᱪᱟᱥᱟ ᱟᱨ ᱚᱱᱟᱼᱼ ᱱᱚᱸᱰᱮ ᱦᱟᱸᱜ ᱫᱷᱚᱨᱚᱱ ᱫᱤᱱ ᱫᱚ ᱞᱟᱹᱭ ᱫᱟ ᱟᱫᱚ ᱚᱱᱟ ᱢᱤᱫ ᱨᱚᱠᱚᱢ ᱦᱩᱲᱩ ᱜᱮ ᱡᱟᱦᱟᱸ ᱟᱹᱠᱷᱨᱤᱧ ᱵᱟᱲᱟᱭᱟᱠᱚ ᱚᱱᱟ ᱦᱩᱲᱩ ᱜᱮ᱾
ᱦᱮᱸᱛᱚ ᱟᱨ ᱚᱱᱠᱟ ᱥᱚᱵᱽᱡᱤ ᱠᱚ ᱵᱟᱠᱚ ᱪᱟᱥᱟ?
ᱥᱚᱵᱽᱡᱤ ᱠᱚᱫᱚ ᱠᱚ ᱪᱟᱥ ᱵᱟᱲᱟᱭ ᱜᱮᱭᱟ ᱦᱩᱸ ᱚᱲᱟᱜ ᱠᱚᱨᱮ ᱜᱮᱠᱚ ᱪᱟᱥ ᱵᱟᱲᱟᱭᱟ ᱚᱸᱼᱼ ᱟᱫᱚ ᱵᱟᱝ ᱼᱟ ᱟᱠᱷᱨᱤᱧ ᱵᱟᱲᱟ ᱞᱮᱠᱟ ᱫᱚ ᱯᱮ ᱰᱟᱹᱦᱤᱼᱼ ᱡᱟᱭᱜᱟ ᱠᱚ ᱢᱮᱱᱟᱜ ᱛᱟᱠᱚᱣᱟ ᱩᱱᱠᱩ ᱠᱚ ᱥᱚᱵᱽᱡᱤ ᱠᱚᱠᱚ ᱪᱟᱥ ᱵᱟᱲᱟᱭᱟ᱾
ᱦᱮᱸᱛᱚ᱾
ᱟᱸ ᱟᱯᱮ ᱚᱱᱛᱮ ᱫᱚ ᱛᱤᱱᱟᱹᱜ ᱫᱷᱟᱣ ᱠᱚ ᱪᱟᱥ ᱵᱟᱲᱟᱭ ᱜᱮᱛᱮ? ᱟᱱᱼᱚᱰᱤᱵᱮᱞ
ᱚᱱᱟ ᱚᱝᱠᱟ ᱟᱞᱮ ᱦᱚᱸ ᱟᱞᱮ ᱫᱚ ᱚᱲᱟᱜ ᱞᱟᱹᱜᱤᱫ ᱜᱮ ᱟᱫᱚ ᱡᱟᱦᱟᱸᱭ ᱠᱚ ᱚᱱᱠᱟ ᱪᱟᱥᱼᱼ ᱯᱟᱲᱟᱭ ᱜᱮᱭᱟ ᱠᱚ ᱪᱟᱥᱟ᱾
ᱟᱱᱼᱚᱰᱤᱵᱮᱞ
ᱦᱩᱸ ᱛᱟᱞᱦᱮ ᱡᱚᱱᱰᱽᱨᱟ ᱦᱚᱸᱠᱚ ᱪᱟᱥ ᱵᱟᱲᱟᱭ ᱜᱮᱭᱟ ᱥᱮ ᱵᱟᱝ?
ᱩᱸ ᱵᱟᱝ ᱜᱮ ᱡᱚᱱᱰᱽᱨᱟ ᱠᱚᱫᱚ ᱠᱷᱩᱵ ᱵᱟᱠᱚ ᱪᱟᱥ ᱵᱟᱲᱟᱭ ᱜᱮᱭᱟ ᱠᱚ᱾ ᱚᱱᱠᱩ ᱫᱚ ᱠᱤᱪᱷᱩ ᱠᱤᱪᱷᱩ ᱦᱚᱲ ᱜᱮᱠᱚ ᱠᱚ ᱪᱟᱥ ᱵᱟᱲᱟᱭᱟ ᱰᱟᱦᱤ ᱡᱟᱭᱜᱟ ᱠᱚᱨᱮ ᱟᱨ ᱵᱟᱠᱷᱟᱱ ᱚᱱᱠᱟ ᱫᱚ ᱵᱟᱝ ᱞᱮ ᱪᱟᱥ ᱵᱟᱲᱟᱭ ᱜᱮᱭᱟ ᱾ ᱟᱯᱮ ᱚᱱᱛᱮ ᱫᱚ ᱪᱟᱥ ᱵᱟᱲᱟᱭ ᱜᱮᱛᱮ ᱠᱚ?
ᱵᱟᱝ ᱜᱮ ᱟᱞᱮ ᱱᱚᱱᱛᱮ ᱦᱚᱸ ᱵᱟᱝ ᱜᱮ᱾ ᱵᱟᱠᱚ ᱪᱟᱥ ᱜᱮᱭᱟ ᱡᱚᱱᱰᱽᱨᱟ ᱠᱚᱫᱚ᱾ ᱛᱟᱦᱚᱞᱮ ᱪᱟᱥ ᱜᱮᱭᱟ ᱠᱚ ᱪᱟᱥ ᱛᱚ ᱚᱱᱠᱟ ᱠᱷᱩᱵ ᱠᱚᱢ᱾
ᱦᱩᱸ ᱦᱩᱸ᱾
ᱦᱮᱸ ᱚᱠᱛᱚ ᱠᱚᱦᱚᱸ ᱦᱩᱭ ᱡᱟᱣᱨᱟᱭᱮᱱᱟ ᱟᱫᱚ ᱟᱵᱤᱱᱟᱜ ᱛᱤᱱᱟᱹᱜ ᱜᱟᱱ ᱴᱟᱠᱥ ᱵᱟᱠᱤ ᱢᱮᱱᱟᱜ ᱜᱮᱛᱮ?
ᱟᱹᱞᱤᱧᱟᱜ ᱵᱟᱹᱠᱤ ᱢᱮᱱᱟᱜ ᱜᱮᱭᱟ ᱮᱠᱷᱚᱱᱳ ᱰᱷᱮᱨ ᱜᱮ᱾ ᱦᱩᱸᱜ᱾
ᱯᱷᱨᱤ ᱵᱤᱱ ᱛᱟᱦᱮᱸ ᱦᱟᱛᱟᱲᱚᱜ- ᱟ ᱠᱤ?
ᱦᱮᱸ᱾
ᱴᱷᱤᱠ ᱜᱮᱭᱟ ᱠᱚᱞ ᱠᱟᱹᱴᱤ ᱞᱮᱱᱠᱷᱟᱱᱟᱜ ᱟᱹᱞᱤᱧ ᱦᱚᱸ ᱱᱚᱝᱠᱟ ᱟᱨ ᱩᱸᱻ ᱠᱩᱲᱤᱴᱤ ᱞᱮᱠᱟ ᱦᱩᱭᱱᱟ ᱦᱳᱭ ᱛᱚ ᱱᱚᱣᱟ ᱢᱮᱥᱟ ᱛᱤᱱᱟᱹᱜ ᱦᱟᱸᱜ ᱞᱟᱜᱟᱜ ᱠᱟᱱᱟ ᱦᱟᱸᱜ᱾
ᱚ